ᱡᱚᱦᱟᱨ ᱜᱮ ᱜᱚᱝᱠᱮ᱾
ᱪᱮᱜ ᱦᱤᱡᱩᱜ ᱠᱟᱱᱟ ᱛᱟᱦᱚᱞᱮ?
ᱱᱚᱜᱼᱚᱭ ᱱᱤᱛᱳᱜ ᱫᱚ ᱛᱤᱸᱜᱩ ᱵᱟᱲᱟᱭ ᱦᱩᱭᱩᱜ ᱠᱟᱱᱟ᱾ ᱥᱤᱛᱩᱝ ᱠᱟᱱᱟ ᱛᱚ ᱱᱮᱛᱟᱨ ᱫᱟᱜ ᱫᱤᱱ ᱥᱩᱫᱫᱷᱟᱹ ᱦᱚᱸ ᱵᱟᱭ ᱫᱟᱜ ᱮᱟ ᱟᱞᱮ ᱥᱮᱫ᱾ ᱥᱤᱛᱩᱝ ᱠᱟᱱᱟ ᱫᱚᱢᱮ ᱟᱫᱚ ᱩᱢᱩᱞ ᱠᱚᱨᱮ ᱜᱮ ᱛᱤᱸᱜᱩ ᱵᱟᱲᱟᱭ ᱦᱩᱭᱩᱜ ᱠᱟᱱᱟ᱾
ᱡᱚᱢ ᱵᱟᱲᱟ ᱦᱩᱭᱱᱟ?
ᱦᱮᱸ ᱢᱟᱡᱟᱱ ᱵᱟᱲᱟ ᱠᱚᱫᱚ ᱦᱩᱭ ᱠᱟᱱᱟ᱾ ᱪᱮᱫ ᱠᱚᱢ ᱪᱤᱠᱟᱹ ᱵᱟᱲᱟᱭ ᱫᱟ ᱟᱢ ᱫᱚ?
ᱱᱚᱜᱼᱚᱭ ᱛᱚ ᱜᱚᱝᱠᱮ ᱤᱧᱤᱧ ᱫᱩᱲᱩᱵ ᱵᱟᱲᱟᱭ ᱠᱟᱱᱟ ᱚᱱᱠᱟ ᱱᱤᱛᱚᱜ ᱫᱚ᱾ ᱢᱟᱱᱮ ᱚᱲᱟᱜ ᱦᱚᱸ ᱵᱟᱹᱧ ᱥᱮᱱ ᱫᱟᱲᱮ ᱟᱠᱟᱫᱟ᱾ ᱚᱱᱟᱛᱮ ᱠᱟᱹᱢᱤ ᱠᱚᱦᱚᱸ ᱵᱟᱹᱧ ᱜᱚᱲᱚ ᱟᱠᱟᱫ ᱠᱚᱣᱟ ᱱᱟᱦᱟᱜ᱾
ᱦᱩᱸ ᱠᱟᱹᱢᱤ ᱦᱚᱸ ᱟᱫᱚ ᱱᱤᱛᱚᱜ ᱫᱚ ᱟᱣᱨᱤᱭᱟᱜ-ᱟ ᱛᱚ ᱚᱱᱠᱟ ᱫᱚ ᱦᱟᱸᱜ ᱥᱟᱹᱨᱫᱤ ᱠᱟᱹᱢᱤ ᱫᱚ᱾
ᱦᱳᱭ ᱦᱳᱭ ᱜᱚᱝᱠᱮ ᱴᱷᱤᱠ ᱜᱮᱢ ᱢᱮᱱ ᱫᱟ ᱱᱤᱛᱚᱜ ᱫᱚ ᱚᱱᱠᱟ ᱫᱟᱜ ᱠᱚᱦᱚᱸ ᱟᱹᱣᱨᱤ ᱡᱟᱹᱲᱤᱭᱤᱭᱟ ᱦᱟᱞᱠᱟ ᱯᱩᱞᱠᱟᱹ ᱡᱟᱹᱲᱤᱭ ᱫᱟᱭ ᱱᱟᱦᱟᱜ᱾ ᱥᱟᱹᱨᱫᱤ ᱞᱮᱠᱷᱟᱡ ᱫᱚ ᱠᱟᱹᱢᱤ ᱫᱚ ᱢᱟᱨ -ᱢᱟᱨᱚᱜ ᱜᱮᱭᱟ᱾
ᱦᱩᱸ ᱟ ᱛᱟᱦᱚᱞᱮ ᱢᱟ ᱪᱮᱫ ᱞᱟᱝ ᱨᱚᱯᱚᱲᱟ ᱛᱮᱦᱮᱧ ᱫᱚ?
ᱟᱪᱷᱟ ᱩᱦᱩᱸ ᱜᱚᱢᱠᱮ
ᱦᱮᱸ ᱜᱚᱢᱠᱮ ᱞᱟᱹᱭ ᱛᱟᱞᱟᱝ
ᱱᱤᱛᱚᱜ ᱡᱟᱦᱟᱸ ᱪᱟᱞᱟᱜ ᱠᱟᱱ ᱩᱦᱸᱼᱼ ᱯᱮᱨᱟᱭ ᱧᱮᱞᱚᱜ ᱠᱟᱱᱟ ᱡᱮ ᱩᱱᱠᱩ ᱦᱟᱨᱟ ᱜᱚᱫᱚᱜ ᱜᱤᱫᱟᱹᱨ ᱠᱚ ᱢᱟᱱᱮ ᱯᱟᱲᱦᱟᱣ ᱠᱚ ᱵᱟᱹᱜᱤ ᱠᱟᱛᱮᱫ ᱯᱮᱨᱟᱭ ᱧᱮᱞᱚᱜᱼᱟ ᱡᱮ ᱵᱚᱞ ᱮᱡ ᱨᱮᱠᱚ ᱢᱚᱠᱛᱚᱜ ᱠᱟᱱᱟ ᱢᱟᱱᱮ ᱵᱚᱞ ᱮᱱᱮᱡᱨᱮ ᱰᱷᱮᱨ ᱤᱭᱟᱹᱭᱮᱫ ᱠᱚᱣᱟᱭ, ᱱᱛᱮ ᱡᱟᱦᱟᱸ ᱵᱟᱝᱨᱟ ᱠᱟᱛᱷᱟ ᱛᱮ ᱟᱠᱚᱨᱥᱚᱱ ᱠᱚ ᱢᱮᱛᱟᱜ ᱚᱱᱛᱮ ᱟᱠᱚᱨᱥᱚᱱᱮᱫ ᱠᱚᱣᱟᱭ, ᱟᱨ ᱚᱱᱟ ᱛᱟᱞᱟᱛᱮ ᱟᱠᱚ ᱯᱟᱲᱟ ᱥᱩᱱᱟ ᱵᱟᱹᱲᱤᱡᱚᱜ ᱠᱟᱱ ᱛᱟᱠᱚᱣᱟ ᱮᱢᱚᱱ ᱪᱮᱫ ᱵᱟᱦᱩ ᱦᱚᱸᱠᱩ ᱠᱚ ᱵᱟᱦᱩᱭᱮᱫ ᱠᱚᱣᱟ ᱦᱚᱸᱜᱼ ᱱᱟ ᱵᱟᱨᱮ ᱛᱮ ᱜᱚᱢᱠᱮ ᱠᱟᱹᱴᱤᱡ ᱞᱟᱹᱭ ᱛᱟᱞᱟᱝ ᱢᱮᱥᱮ ᱱᱟᱯᱟᱭ ᱟᱨ ᱵᱟᱹᱲᱤᱡ ᱠᱚ᱾
ᱮᱛᱟᱨ ᱫᱤᱱ ᱦᱚᱸ ᱟᱫᱚ ᱚᱠᱚᱭᱟᱜ ᱫᱳᱥ ᱮᱢ ᱢᱮᱛᱟᱣᱟᱜᱼᱟ ᱜᱚᱜᱚ ᱵᱟᱵᱟᱣᱟᱜ ᱥᱮ ᱥᱮ ᱱᱚᱝᱠᱟ ᱯᱚᱨᱤᱥᱛᱤᱛᱤᱣᱟᱜ ᱫᱳᱥ ᱜᱮ? ᱟᱫᱚ ᱱᱤᱛᱚᱜ ᱫᱚ ᱱᱚᱝᱠᱟ ᱤᱥᱠᱩᱞ ᱠᱚᱦᱚᱸ ᱚᱱᱮ ᱪᱟᱞᱟᱜ ᱠᱟᱱᱟ ᱠᱚ ᱪᱟᱞᱟᱜ ᱠᱟᱱᱟ ᱠᱚ ᱯᱟᱲᱦᱟᱣ ᱠᱚᱦᱚᱸ ᱵᱟᱠᱚ ᱯᱟᱲᱦᱟᱜ ᱠᱟᱱᱟ᱾
ᱦᱚ ᱱᱤᱛᱚᱜ ᱜᱤᱫᱟᱹᱨ ᱦᱚᱲ ᱫᱚ ᱪᱮᱫ ᱡᱟᱦᱟᱸ ᱥᱮᱱ ᱵᱤᱥᱤ ᱢᱟᱱᱮ ᱟᱡ ᱨᱮᱱ ᱜᱟᱛᱮ ᱠᱚ ᱡᱟᱦᱟᱸ ᱥᱮᱱ ᱜᱮ ᱵᱮᱥᱤ ᱧᱮᱞ ᱠᱚ ᱚᱱᱛᱮ ᱜᱮ ᱩᱱᱤ ᱦᱚᱸ ᱪᱟᱞᱟᱜ ᱥᱟᱱᱟ ᱮᱭᱟ
ᱦᱚᱭ ᱦᱚᱭ ᱴᱷᱤᱠ ᱜᱮ ᱜᱚᱝᱠᱮ ᱯᱮ ᱢᱮᱱᱫᱟ
ᱛᱮ ᱱᱤᱛᱚᱜ ᱫᱩᱧ ᱧᱮᱞᱮᱫ ᱠᱚᱣᱟ ᱤᱭᱟᱹ ᱠᱚᱠᱚ ᱪᱟᱞᱟᱜ ᱠᱟᱱᱟ ᱠᱷᱮᱞ ᱠᱚ ᱪᱟᱞᱟᱜ ᱠᱟᱱᱟ ᱦᱟᱱᱛᱮ ᱱᱟᱛᱮ ᱛᱟᱯᱚᱨ ᱠᱷᱮᱞ ᱪᱟᱞᱟᱣ ᱪᱟᱞᱟᱣ ᱛᱮ ᱯᱟᱛᱟ ᱪᱷᱟᱛᱟ
ᱦᱳᱭ ᱦᱳᱭ ᱴᱷᱤᱠ ᱜᱮᱵᱮᱱ ᱢᱮᱱ ᱫᱟ᱾
ᱛᱮᱵᱚᱱ ᱪᱟᱞᱟᱜᱼᱟ ᱱᱚᱛᱮ ᱵᱚᱱ ᱪᱟᱞᱟᱜᱼᱟ᱾
ᱦᱳᱭ ᱜᱚᱢᱠᱮ ᱴᱷᱤᱠ ᱜᱮᱵᱤᱱ ᱢᱮᱱ
ᱚᱱᱠᱟ ᱚᱱᱠᱟ ᱛᱮ ᱟᱹᱰᱤ ᱨᱚᱠᱚᱢ ᱵᱟᱦᱩ ᱠᱚᱠᱚ ᱧᱟᱢᱮᱫ ᱠᱚᱣᱟ ᱚᱱᱛᱮ ᱦᱚᱸ᱾
ᱦᱚᱭ ᱦᱚᱭ ᱚ ᱦᱮᱸ ᱢᱟᱱᱮ ᱯᱟᱛᱟ ᱪᱷᱟᱛᱟ ᱠᱚ ᱪᱟᱞᱟᱜ ᱠᱟᱱᱟ ᱟᱨ ᱩᱱᱠᱩ ᱡᱟᱦᱟᱸᱭ ᱮᱴᱟᱜ ᱢᱟᱹᱭ ᱵᱟᱹᱵᱩ ᱛᱟᱠᱚᱦᱚᱸ ᱮᱴᱟᱜ ᱢᱟᱹᱭ ᱛᱟᱠᱚ ᱚᱱᱠᱟ ᱧᱮᱧᱮᱞ ᱠᱚ ᱦᱤᱡᱩᱜ ᱠᱟᱱᱟ ᱩᱱᱨᱮ ᱚᱸᱰᱮ ᱠᱚ ᱟᱨᱚ ᱢᱟᱱᱮ ᱨᱚᱲ ᱟᱠᱚ ᱠᱟᱱᱟ
ᱢᱟᱹᱭ ᱛᱟᱠᱚ ᱦᱚᱸ ᱤᱱᱠᱟᱹ ᱜᱮ ᱤᱱᱠᱟᱹ ᱚᱵᱚᱥᱛᱟ ᱛᱮᱜᱮ ᱩᱱᱠᱩ ᱦᱚᱸ ᱟᱭᱚᱵᱟᱵᱟ ᱚᱱᱠᱟ ᱵᱟᱠᱚ ᱢᱟᱱᱟᱭᱮᱫ ᱠᱚᱣᱟ ᱥᱮ
ᱦᱩᱸ
ᱛᱟ ᱯᱚᱨᱮ ᱤᱥᱠᱩᱞ ᱠᱚᱨᱮ ᱚᱱᱠᱟ ᱱᱤᱛᱚᱜ ᱫᱚ ᱪᱟᱯ ᱠᱚᱦᱚᱸ ᱛᱚ ᱛᱟ ᱯᱚᱨᱮ ᱫᱚ ᱱᱤᱛᱚᱜ ᱫᱚ ᱤᱥᱠᱩᱞ ᱨᱮ ᱵᱟᱠᱚ ᱮᱢᱟ ᱠᱚ ᱠᱟᱱᱟ
ᱪᱮᱫ ᱞᱮᱠᱟ ᱜᱚᱝᱠᱮ ᱪᱟᱯ ᱠᱟᱹᱡ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ
ᱱᱤᱛᱚᱜ ᱚᱸᱜ-ᱱᱚᱣᱟ ᱛᱟᱞᱮ ᱛᱮᱦᱮᱧ ᱫᱚ ᱱᱚᱣᱟ ᱠᱚ ᱯᱟᱲᱦᱟᱣ ᱦᱩᱭ ᱱᱟ ᱱᱚᱣᱟ ᱠᱚ ᱛᱟᱞᱮ ᱜᱟᱯᱟ ᱯᱟᱲᱦᱟᱣ ᱟᱹᱜᱩᱭ ᱛᱟᱵᱚᱱ ᱯᱮ ᱥᱮ ᱠᱟᱹᱴᱤᱡ ᱚᱱᱟᱜᱮ ᱤᱭᱟᱹ ᱧᱚᱜ ᱠᱟᱛᱮᱫ ᱡᱩᱨ ᱧᱚᱜ ᱢᱮᱱ ᱫᱚᱠᱚ ᱢᱮᱱ ᱢᱮᱛᱟᱣᱟᱠᱚ ᱠᱟᱱ ᱨᱮᱦᱚᱸ ᱱᱮᱛᱟᱨ ᱫᱚ ᱟᱫᱚ ᱩᱱᱟᱹᱜ ᱵᱟᱠᱚ ᱜᱩᱨᱩᱛᱚ ᱟᱜ ᱠᱟᱱᱟ ᱯᱟᱲᱦᱟᱣ ᱠᱟᱛᱮ ᱠᱟᱛᱮᱫ ᱦᱚᱸ ᱚᱱᱠᱟ ᱜᱮ ᱥᱮᱤᱭ ᱵᱟ ᱪᱮᱫ ᱦᱚᱸ ᱵᱟᱠᱚ ᱢᱮᱱ ᱦᱟᱸᱜ ᱢᱟᱥᱴᱟᱨ ᱠᱚ
ᱦᱚᱸ
ᱛᱟᱯᱚᱨ ᱟᱨ ᱟᱭᱚ ᱵᱟᱵᱟ ᱦᱚᱸᱠᱚ ᱢᱮᱱᱫᱟ ᱩᱱᱟᱹᱜ ᱯᱟᱲᱦᱟᱣ ᱠᱟᱛᱮ ᱫᱚ ᱪᱮᱫ ᱦᱩᱭᱩᱜᱼᱟ ᱠᱩᱲᱤ ᱜᱤᱫᱟᱹᱨ ᱫᱚᱠᱚ ᱢᱮᱛᱟᱣᱠᱚ ᱠᱟᱱᱟ ᱡᱮ
ᱥᱮ ᱦᱚᱸᱜ ᱦᱚᱲ ᱨᱮᱱ ᱦᱚᱲᱟᱜ
ᱦᱮᱸ ᱟᱨ ᱪᱮᱫ ᱞᱟᱹᱜᱤᱫ ᱩᱱᱟᱹᱜ ᱫᱚᱵᱚᱱ ᱯᱟᱲᱦᱟᱣ ᱟᱯᱱᱟᱨ ᱪᱤᱱᱛᱟ ᱵᱷᱟᱵᱱᱟ ᱦᱚᱸ ᱵᱷᱩᱞ ᱜᱮ
ᱟᱪ ᱪᱷᱟ ᱜᱚᱝᱠᱮ ᱠᱟᱛᱷᱟ ᱨᱮᱠᱚ ᱞᱟᱹᱭᱟ ᱵᱟᱝ ᱡᱟᱦᱟᱸ ᱥᱟᱶᱛᱟ ᱡᱩᱫᱤᱢ ᱞᱟᱦᱟ ᱤᱫᱤᱭᱟᱢ ᱚᱱᱟ ᱥᱟᱶᱛᱟ ᱫᱚ ᱛᱤᱨᱞᱟᱹ ᱠᱚᱦᱚᱸ ᱥᱤᱠᱷᱱᱟᱹᱛ ᱫᱚ ᱟᱹᱰᱤ ᱞᱟᱹᱠᱛᱤ ᱜᱮᱭᱟ ᱥᱮ ᱪᱮᱫ ᱱᱚᱣᱟ ᱠᱟᱛᱷᱟ ᱫᱚ ᱪᱮᱫ ᱵᱤᱱ ᱢᱮᱱᱫᱟ ᱱᱚᱣᱟ ᱫᱚ ᱱᱚᱣᱟ ᱠᱟᱛᱷᱟ ᱫᱚ ᱪᱮᱫ ᱠᱟ ᱞᱟᱹᱭ ᱠᱟᱫᱟ ᱠᱚ
ᱪᱮᱫ ᱞᱮᱠᱟ ᱟᱨ ᱢᱤᱫ ᱫᱷᱟᱣ ᱞᱟᱹᱭ ᱵᱤᱱ ᱥᱮ
ᱢᱮᱱ ᱮᱫᱟᱞᱤᱧ ᱡᱮ ᱵᱟᱝᱠᱚ ᱢᱮᱱᱟ ᱡᱟᱦᱟᱸ ᱥᱟᱶᱛᱟ ᱞᱟᱦᱟ ᱥᱮᱡ ᱤᱫᱤ ᱦᱩᱭᱩᱜᱼᱟ ᱚᱱᱟ ᱥᱟᱶᱛᱟ ᱨᱮᱫᱚ ᱛᱤᱨᱞᱟᱹ ᱛᱤᱨᱞᱟᱹ ᱠᱚ ᱛᱟᱞᱟ ᱛᱮᱦᱚᱸ ᱞᱟᱦᱟᱜᱼᱟ ᱪᱮᱫᱟᱜ ᱥᱮ ᱛᱤᱨᱞᱟᱹ ᱠᱚᱦᱚᱸ ᱥᱤᱠᱷᱱᱟᱹᱛ ᱞᱮᱱ ᱠᱷᱟᱡ ᱜᱮ ᱚᱱᱟ ᱥᱟᱶᱛᱟ ᱫᱚ ᱟᱨ ᱦᱚᱸ ᱞᱟᱦᱟᱜᱼᱟ ᱱᱚᱜᱼᱱᱟ ᱠᱟᱛᱷᱟ ᱠᱟᱛᱷᱟ ᱡᱮᱠᱚ ᱞᱟᱹᱭ ᱵᱟᱲᱟᱭᱟ ᱛᱟᱦᱚᱞᱮ ᱱᱚᱣᱟ ᱠᱟᱛᱷᱟ ᱪᱮᱫ ᱠᱟ ᱵᱤᱱ ᱢᱚᱱᱮᱭᱟ ᱟᱵᱤᱱ ᱫᱚ ᱚᱠᱟᱴᱟᱜ ᱤᱭᱟᱹ ᱛᱮᱵᱤᱱ ᱦᱟᱛᱟᱣᱟ
ᱦᱮᱸ ᱚᱱᱟ ᱫᱚ ᱴᱷᱤᱠ ᱠᱟᱛᱷᱟ ᱜᱮ ᱠᱚ ᱨᱚᱲ ᱟᱠᱟᱫᱟ ᱢᱟᱱᱮ ᱡᱩᱫᱤ ᱟᱵᱚ ᱱᱚᱝᱠᱟ ᱦᱚᱸ ᱚᱭ ᱚᱞ ᱯᱟᱲᱦᱟᱣ ᱠᱮᱭᱟ ᱚᱞ ᱯᱟᱲᱦᱟᱣ ᱠᱟᱫᱟ ᱵᱚᱱ ᱟᱹᱰᱤ ᱨᱚᱠᱚᱢ ᱥᱤᱠᱷᱱᱟᱹᱛ ᱵᱚᱱ ᱧᱟᱢ ᱠᱟᱫᱟ
ᱦᱚᱭ ᱜᱚᱢᱠᱮ
ᱚᱱᱟ ᱥᱤᱠᱷᱱᱟᱹᱛ ᱟᱫᱚ ᱟᱵᱚ ᱥᱚᱢᱟᱡᱽ ᱨᱮᱱᱟᱜ ᱡᱟᱦᱟᱸ ᱠᱟᱹᱢᱤ ᱠᱚ ᱢᱟᱱᱮ ᱟᱵᱚᱣᱟᱜ ᱪᱤᱱᱛᱟᱹ ᱵᱷᱟᱵᱱᱟ ᱠᱚ ᱮᱱᱛᱮᱫ ᱵᱚᱫᱚᱞ ᱟᱠᱟᱱᱟ ᱚᱱᱟ ᱥᱤᱠᱷᱱᱟᱹᱛ ᱛᱮ ᱟᱫᱚ ᱚᱱᱟ ᱚᱱᱟ ᱪᱤᱱᱛᱟᱹ ᱵᱷᱟᱵᱱᱟ ᱛᱮ ᱟᱵᱚᱣᱟᱜ ᱥᱚᱢᱟᱡᱽ ᱠᱚᱦᱚᱸ ᱟᱹᱰᱤᱵᱚᱱ ᱢᱟᱱᱮ ᱥᱚᱢᱟᱡᱽ ᱨᱮᱱᱟᱜ ᱠᱟᱹᱢᱤ ᱠᱚᱦᱚᱸ ᱥᱮ ᱡᱟᱦᱟᱱᱟᱜ ᱟᱛᱩ ᱨᱤᱱ ᱦᱚᱲ ᱞᱟᱹᱜᱤᱫ ᱛᱮ ᱱᱚᱜᱼᱚᱭ ᱱᱚᱝ ᱠᱟ ᱞᱮᱠᱷᱟᱱ ᱱᱚᱣᱟ ᱡᱤᱱᱤᱥ ᱫᱚ ᱱᱚᱝᱠᱟᱜᱼᱟ? ᱟᱵᱚ ᱫᱚᱵᱚᱱ ᱵᱩᱡ ᱟᱠᱟᱫᱟ ᱟᱫᱚ ᱡᱩᱫᱤ ᱚᱱᱟ ᱡᱤᱱᱤᱥ ᱠᱟᱡ ᱨᱮᱵᱚᱱ ᱞᱟᱜᱟᱣ ᱫᱟᱲᱮᱭᱟᱜᱼᱟ ᱥᱮ ᱟᱵᱚ ᱡᱩᱫᱤ ᱵᱩᱱ ᱥᱩᱨ ᱥᱮᱴᱮᱨᱚᱜᱼᱟ ᱛᱟᱦᱟᱞᱮ
ᱦᱳᱭ ᱚᱝᱠᱮ ᱾
ᱟᱫᱚ ᱟᱵᱚ ᱫᱚᱵᱚᱱ ᱵᱩᱡ ᱠᱟᱫ ᱛᱮ ᱟᱫᱚ ᱚᱸᱰᱮ ᱫᱚᱵᱚᱱ ᱥᱩᱨ ᱥᱮᱴᱮᱨ ᱞᱮᱱᱠᱷᱟᱱ ᱫᱚ ᱚᱱᱟ ᱠᱟᱹᱢᱤ ᱫᱚ ᱟᱫᱚ ᱦᱩᱭᱩᱜᱼᱟ ᱤᱱᱠᱟᱹ ᱤᱱᱠᱟᱹ ᱛᱮᱜᱮ ᱟᱵᱚᱣᱟᱜ ᱤᱭᱟᱹ ᱠᱚᱦᱚᱸ ᱞᱟᱦᱟ ᱤᱫᱤᱜᱼᱟ ᱥᱟᱶᱛᱟ ᱠᱚ
ᱦᱮᱸ ᱞᱟᱦᱟ ᱤᱫᱤᱜᱼᱟ ᱛᱟᱨᱯᱚᱨ ᱮᱴᱟᱜ ᱯᱟᱨᱥᱤ ᱞᱮᱠᱟ ᱟᱵᱚᱣᱟᱜ ᱦᱚᱸ ᱠᱟᱹᱴᱤᱡ ᱪᱮᱛᱟᱱ ᱥᱮᱡ ᱨᱟᱠᱟᱵ ᱤᱫᱤᱜᱼᱟ ᱵᱟᱝ?
ᱦᱳᱭ ᱾
ᱦᱮᱸ ᱾ ᱦᱮᱸ ᱜᱚᱝᱠᱮ ᱟᱹᱰᱤ ᱱᱟᱯᱟᱭ ᱠᱟᱛᱷᱟ ᱜᱮ ᱵᱮᱱ ᱞᱟᱹᱭ ᱟᱫ ᱞᱤᱧᱟ ᱫᱟᱢᱟᱱ ᱫᱟᱢᱟᱱ ᱟᱪᱪᱷᱟ ᱜᱚᱝ ᱠᱮ ᱡᱟᱦᱟᱸ ᱱᱚᱣᱟ ᱧᱮᱞᱚᱜ ᱠᱟᱱᱟ ᱯᱨᱟᱭ ᱩᱸᱜ ᱡᱮ ᱩᱱᱠᱩ ᱦᱟᱨᱟ ᱜᱚᱫᱚᱜ ᱠᱩᱲᱤ ᱜᱤᱫᱟᱹᱨ, ᱦᱳᱭ ᱾ ᱦᱟᱨᱟ ᱜᱚᱫᱚᱜ ᱠᱩᱲᱤ ᱜᱤᱫᱟᱹᱨᱻ ᱚᱱᱟ ᱤᱱᱥᱴᱟᱜᱨᱟᱢ ᱨᱮ ᱡᱟᱦᱟᱸ ᱮᱥᱮᱨ ᱱᱚᱣᱟ ᱠᱚ ᱠᱟᱱᱟ ᱱᱚᱣᱟ ᱱᱤᱭᱮ ᱠᱟᱹᱴᱤᱡ ᱞᱟᱹᱭ ᱵᱮᱱ ᱥᱮ? ᱤᱱᱥᱴᱟᱜᱨᱟᱢ ᱨᱤᱞᱥ ᱵᱮᱱᱟᱣ ᱾
ᱠᱚᱲᱟ ᱜᱟᱛᱮ ᱜᱟᱛᱮ ᱡᱟᱦᱟᱸ ᱥᱮᱱ ᱵᱤᱥ ᱛᱤ ᱠᱚ ᱪᱟᱞᱟᱜ ᱠᱟᱱᱟ ᱚᱱᱛᱮ ᱜᱮ ᱩᱱᱤ ᱦᱚᱸ ᱪᱟᱞᱟᱜ ᱠᱟᱱᱟ ᱢᱟᱱᱮ ᱵᱷᱟᱹᱞᱤ ᱦᱩᱸ ᱾ ᱦᱮ ᱦᱳᱭ ᱚᱱᱠᱟ ᱛᱤᱱᱟᱹᱜ ᱜᱟᱱ ᱚᱱᱟ ᱛᱮ ᱵᱟᱹᱞᱤ ᱦᱩᱭᱩᱜᱼᱟ ᱵᱟᱹᱲᱤᱡ ᱵᱟᱹᱲᱤᱡ ᱚᱱᱟ ᱫᱚ ᱵᱟᱠᱚ ᱞᱟᱦᱟ ᱛᱟᱭᱱᱚᱢ ᱫᱚ ᱵᱟᱠᱚ ᱪᱤᱱᱛᱟᱹᱣᱟᱜ ᱠᱟᱱᱟ ᱾
ᱚᱸ ᱾
ᱟᱫᱚ ᱩᱱᱠᱩ ᱦᱚᱸ ᱯᱷᱳᱱ ᱠᱚ ᱧᱟᱢ ᱞᱮᱠᱷᱟᱱ ᱜᱮ ᱟᱫᱚ ᱾ ᱦᱟᱱᱮ ᱟᱡ ᱫᱤᱫᱤ ᱛᱟᱠᱚ ᱥᱮ ᱟᱡ ᱠᱷᱚᱱ ᱞᱟᱹᱴᱩ ᱞᱟᱹᱴᱩ
ᱦᱳᱭ-ᱦᱳᱭ ᱾
ᱠᱩ ᱩᱱᱠᱩ ᱠᱚ ᱧᱮᱞ ᱟᱠᱟᱫ ᱠᱚᱣᱟ ᱯᱷᱳᱱ ᱨᱮ ᱯᱷᱳᱱ ᱚᱱᱠᱟ ᱫᱚᱦᱚ ᱠᱟᱛᱮᱫ ᱟᱹᱰᱤ ᱪᱮᱦᱮᱨᱟ ᱾ ᱥᱮᱨᱮᱧ ᱛᱮᱠᱚ ᱮᱱᱮᱡᱼᱟ, ᱛᱟᱦᱚᱸᱞᱮ ᱠᱷᱟᱡ ᱦᱮᱸ ᱟᱫᱚ ᱡᱚᱠᱷᱚᱱ ᱜᱮ ᱯᱷᱳᱱ ᱮ ᱧᱟᱢᱟ ᱩᱱ ᱠᱷᱚᱱᱟᱜ ᱜᱮ ᱟᱫᱚ ᱵᱟᱹᱭ ᱵᱟᱹᱭ ᱛᱮ ᱪᱮᱥᱴᱟᱭᱟ ᱢᱮᱱᱟ ᱤᱧ ᱦᱚᱸ ᱩᱱᱤ ᱞᱮᱠᱟᱧ ᱦᱟᱯᱳᱭ ᱥᱮᱧ ᱠᱚᱨᱟᱣᱟ ᱟᱫᱚ ᱠᱚᱨᱟᱣ ᱠᱚᱨᱟᱣ ᱛᱮ ᱠᱚᱨᱟᱣ ᱠᱚᱨᱟᱣ ᱛᱮ ᱡᱚᱠᱷᱚᱱ ᱟᱨᱦᱚ ᱧᱮᱞᱟ ᱾ ᱱᱚᱝᱠᱟ ᱠᱚ ᱞᱟᱹᱭᱤᱠ ᱟᱹᱛᱤᱧ ᱠᱟᱱᱟ ᱚᱱᱠᱟ ᱟᱹᱰᱤ ᱪᱮᱦᱮᱨᱟ ᱟᱫᱚ ᱠᱟᱹᱴᱤᱡ ᱚᱸᱰᱮ ᱠᱷᱚᱱᱟᱜ ᱜᱮ ᱦᱩᱸ ᱟᱨᱦᱚ ᱚᱸᱰᱮ ᱠᱷᱚᱱᱟᱜ ᱜᱮ ᱟᱨᱚ ᱛᱟᱦᱚᱞᱮ ᱠᱟ ᱴᱤᱡ ᱤᱭᱟᱹ ᱱᱟ ᱚᱱᱟ ᱾ ᱟᱨᱦᱚ ᱠᱩᱥᱤᱭ ᱵᱩᱡᱟ ᱛᱟᱦᱚᱞᱮ ᱢᱮᱱᱟ ᱟᱨᱚᱧ ᱠᱚᱨᱟᱣᱟ ᱮᱛᱚᱢ ᱤᱱᱠᱟᱹ ᱤᱱᱠᱟᱹ ᱛᱮᱜᱮ ᱫᱤᱱ ᱨᱮ ᱰᱟᱦᱟᱨ ᱛᱮᱠᱚ ᱛᱟᱲᱟᱢ ᱤᱫᱤᱭ
ᱦᱮ ᱜᱚᱝᱠᱮ ᱟᱹᱰᱤ ᱡᱚᱛᱷᱟᱛᱟᱜ ᱜᱮ ᱡᱩᱠᱛᱤ ᱵᱩᱫᱽᱫᱷᱤ ᱵᱮᱱ ᱞᱟᱹᱭ ᱠᱮᱫᱟ ᱾ ᱟᱪᱪᱷᱟ ᱟᱪᱪᱷᱟ ᱛᱟᱨᱯᱚᱨ ᱧᱮᱞ ᱵᱮᱱ ᱾ ᱩᱱᱠᱩ-ᱩᱱᱠᱩ ᱠᱩᱲᱤ ᱜᱤᱫᱤᱫᱟᱹᱨ ᱜᱮ ᱦᱮᱸᱥᱮ ᱟᱨᱦᱚ ᱠᱚ ᱡᱟᱦᱟᱸᱭ ᱩᱝᱠᱩ ᱨᱤᱞ ᱵᱮᱱᱟᱣ ᱠᱩᱲᱤ ᱜᱤᱫᱟᱹᱨ ᱠᱚ ᱪᱮ ᱡᱮᱱᱚᱜᱚᱜ ᱠᱟᱱᱟ ᱠᱷᱮᱛ ᱠᱚᱨᱮᱫ ᱠᱷᱮᱛ ᱠᱚᱨᱮᱫ ᱠᱟᱹᱢᱤ ᱵᱟᱝ ᱠᱚ ᱨᱮᱵᱮᱱᱟ ᱮᱢᱚᱱ ᱪᱮᱫ ᱡᱟᱶᱟᱭ ᱚᱲᱟᱜ ᱠᱚᱨᱮᱫ ᱦᱟᱱᱟᱨ ᱟᱭᱳᱼᱟᱜ ᱠᱟᱛᱷᱟ ᱠᱚᱦᱚᱸ ᱵᱟᱝ ᱠᱟᱸᱡᱚᱢᱟ ᱱᱚᱣᱟ ᱪᱮᱫ ᱞᱮᱠᱟ ᱥᱟᱹᱨᱤ ᱵᱮᱱ ᱢᱚᱱᱮᱭᱟ ᱱᱚᱣᱟ ᱠᱟᱛᱷᱟ ᱠᱚ?
ᱱᱚᱣᱟ ᱠᱚ ᱠᱟᱛᱷᱟ ᱫᱚ ᱥᱟᱹᱨᱤ ᱠᱟᱛᱷᱟ ᱜᱮ ᱱᱤᱛᱚᱜ ᱫᱚ ᱦᱚᱜᱼᱚᱭ ᱧᱮᱞᱚᱜ ᱠᱟᱱ ᱜᱮᱭᱟ ᱡᱮ ᱠᱷᱮᱛ ᱠᱚᱨᱮ ᱠᱟᱹᱢᱤ ᱠᱚᱦᱚᱸ ᱵᱟᱠᱚ ᱨᱮᱵᱮᱱ ᱠᱟᱱᱟ ᱛᱟᱯᱚᱨ ᱚᱲᱟᱜ ᱨᱮ ᱠᱟᱹᱢᱤ ᱠᱚᱦᱚᱸ ᱡᱟᱦᱟᱱᱟᱜ ᱠᱚᱠᱚ ᱢᱮᱛᱟ ᱠᱚ ᱠᱷᱟᱱ ᱜᱮ ᱟᱫᱚ ᱟᱠᱚ ᱜᱮ ᱟᱫᱚ ᱠᱚ ᱢᱮᱱ ᱨᱩᱣᱟᱹᱲ ᱠᱮᱫ ᱜᱮ ᱾ ᱟᱫᱚ ᱚᱱᱮ ᱡᱮ ᱠᱟᱹᱴᱤᱡ ᱠᱷᱚᱱᱜᱮ ᱩᱱᱤ ᱛᱚ ᱜᱚ-ᱜᱚ ᱵᱟᱵᱟᱣᱟᱜ ᱠᱟᱛᱷᱟ ᱵᱟᱭ ᱟᱸᱡᱚᱢ ᱟᱠᱟᱫ ᱾
ᱦᱳᱭ ᱴᱷᱤᱠ ᱜᱮᱭᱟ ᱜᱚᱢᱠᱮ ᱵᱟᱝᱠᱚ ᱢᱮᱱ ᱠᱟᱫᱮᱭᱟ ᱢᱟᱱᱮ ᱚᱱᱠᱟ ᱢᱚᱱᱮᱨᱮ ᱤᱭ ᱜᱮ ᱵᱟᱝ ᱢᱟᱱᱮ ᱩᱱᱤ ᱴᱷᱮᱱ ᱚᱱᱠᱟ ᱤᱭᱟᱹ ᱠᱟᱛᱷᱟ ᱜᱮ ᱵᱟᱝ ᱠᱚ ᱢᱮᱱ ᱠᱟᱫᱟ᱾ ᱮ ᱠᱚᱥᱴᱚ ᱞᱮᱠᱟ ᱢᱟᱱᱮ ᱠᱚᱥᱴᱚ ᱥᱟᱦᱟ ᱜᱮᱛᱚ ᱵᱟᱭ ᱫᱟᱲᱮᱭᱟᱜᱼᱟ᱾ ᱚᱱᱟ ᱜᱮᱵᱮᱱ ᱢᱮᱱ ᱮᱫᱟ ᱛᱚ ᱜᱚᱢᱠᱮ?
ᱦᱮᱸ ᱠᱚᱥᱴᱚ ᱥᱟᱦᱟᱣ ᱛᱟᱯᱚᱨᱮ ᱠᱟᱹᱢᱤ ᱠᱚᱦᱚᱸ ᱡᱩᱫᱤ ᱚᱱᱠᱟ ᱵᱟᱠᱚ ᱤᱫᱤ ᱠᱟᱭᱟ ᱛᱟᱦᱚᱞᱮ ᱟᱫᱚ ᱩᱱᱤ ᱫᱚ ᱠᱟᱹᱢᱤ ᱚᱸᱰᱮ ᱪᱟᱞᱟᱜ ᱫᱚ ᱟᱹᱰᱤ ᱟᱥᱠᱮᱛ ᱜᱮ ᱵᱩᱡᱟ ᱢᱟᱱᱮ ᱩᱱᱤᱭᱟᱜ ᱚᱨᱡᱚ ᱫᱚ ᱠᱟᱹᱴᱤᱡ ᱦᱚᱸ ᱵᱟᱝ ᱛᱟᱦᱮᱱ ᱞᱮᱠᱟᱭᱟ ᱾ ᱡᱟᱦᱟᱱᱟᱜ ᱢᱤᱫ ᱜᱷᱟᱹᱲᱤᱡ ᱪᱤᱠᱟᱹ ᱠᱮᱫ ᱯᱮᱱ ᱟᱫᱚ ᱚᱸᱰᱮ ᱜᱮ ᱦᱮᱸᱛ, ᱟᱫᱚ ᱤᱧᱫᱚ ᱵᱟᱹᱧ ᱤᱭᱟᱹᱭᱟ ᱱᱚᱝᱠᱟ ᱠᱟᱛᱮᱜ ᱟᱫᱚ
ᱵᱟᱧ ᱠᱟᱹᱢᱤᱭᱟ, ᱦᱳᱭ ᱴᱷᱤᱠ ᱾
ᱢᱟᱱᱮ ᱵᱟᱭ ᱵᱩᱡ ᱠᱟᱫᱟ ᱡᱮ ᱱᱚᱣᱟ ᱜᱮᱫᱚ ᱱᱚ-ᱠᱟᱹᱢᱤ ᱜᱮ ᱞᱟᱜᱟᱜᱼᱟ ᱾ ᱟ-ᱚᱱᱟ ᱯᱩᱨᱟᱹ ᱜᱮ ᱦᱩᱭᱩᱜᱼᱟ ᱚᱱᱠᱟᱱ ᱡᱤᱱᱤᱥ ᱛᱚ ᱾ ᱵᱟᱭ ᱵᱩᱡ ᱠᱟᱫᱟ ᱩᱱᱤ ᱫᱚ᱾
ᱚ ᱦᱳᱭ ᱴᱷᱤᱠ᱾ ᱴᱷᱤᱠ ᱜᱮ ᱵᱮᱱ ᱢᱮᱱ ᱠᱮᱫᱟ᱾
ᱟᱪᱪᱷᱟ᱾ ᱚᱱᱟ ᱵᱮᱱ ᱠᱮᱫᱟ ᱟᱨᱦᱚᱸ ᱯᱨᱟᱭ ᱱᱚᱣᱟ ᱚᱱᱠᱟᱱ ᱠᱩᱲᱤ ᱜᱤᱫᱽᱟᱹᱨ ᱜᱮ ᱟᱨᱦᱚᱸ ᱠᱚ ᱞᱟᱹᱭᱟ ᱵᱟᱝᱢᱟ ᱮᱸᱫ ᱦᱟᱸᱰᱮ ᱱᱟᱰᱮ ᱫᱚᱢᱮ ᱠᱚ ᱡᱟᱶᱟᱭᱚᱜᱼᱟ᱾ ᱢᱤᱫᱴᱷᱮᱱ ᱵᱟᱝᱠᱚ ᱠᱩᱥᱤᱜᱼᱟ ᱟᱨᱦᱚᱸ ᱮᱴᱟᱜ ᱨᱮᱠᱚ ᱩᱪᱟᱹᱲᱚᱜᱼᱟ᱾ ᱱᱚᱣᱟ ᱵᱟᱨᱮ ᱛᱮᱦᱚᱸ ᱜᱚᱝᱠᱮ ᱠᱟᱹᱴᱤᱡ ᱞᱟᱹᱭ ᱵᱮᱱ ᱢᱤᱫᱵᱟᱨ ᱠᱟᱛᱷᱟ᱾
ᱚᱱᱟ ᱦᱚᱸ ᱱᱤᱛᱚᱜ ᱫᱚ ᱟᱫᱚ ᱪᱮᱫ ᱵᱮᱱ ᱢᱮᱱᱟ ᱤᱭᱟᱹ
ᱪᱤᱠᱟᱹᱛᱮ ᱚᱱᱛᱮ ᱠᱚ ᱢᱟᱱᱮ ᱢᱤᱫᱴᱤᱡ ᱟᱡᱤᱡ ᱪᱷᱟᱛᱟ ᱫᱟᱨᱮ ᱡᱟᱦᱟᱸᱭ ᱥᱟᱶ ᱵᱟᱯᱞᱟ ᱠᱟᱭᱟ ᱠᱚ ᱤᱭᱟᱹ ᱠᱚ ᱛᱚᱯᱚᱞ ᱠᱟᱛᱟᱭᱟ ᱩᱱᱤ ᱥᱟᱶ ᱢᱚᱱᱮ ᱮᱱ ᱢᱚᱱᱮ ᱤᱭᱟᱹ ᱠᱟᱛᱮᱫ ᱮᱴᱟᱜ ᱴᱷᱮᱡ ᱦᱮᱸ ᱢᱚᱱᱮ ᱵᱟᱝ ᱜᱚᱴᱟ ᱠᱟᱛᱮᱫ ᱮᱴᱟᱜ ᱨᱮ ᱡᱚᱲᱟᱣ ᱫᱟᱭ ᱱᱚᱣᱟ ᱫᱚ ᱪᱤᱠᱠᱟᱹ ᱵᱮᱱ ᱢᱚᱱᱮᱭᱮᱫᱟ?
ᱱᱚᱣᱟ ᱦᱚᱸᱜ ᱚᱱᱟ ᱯᱷᱳᱱ ᱜᱮᱛᱚ ᱱᱤᱛᱳᱜ ᱫᱚ
ᱦᱮᱸ ᱦᱮᱸ
ᱯᱷᱳᱱ ᱱᱤᱛᱚᱜ ᱫᱚ ᱦᱟᱱᱮ ᱠᱟᱹᱴᱤᱡ ᱠᱷᱚᱱᱟᱜ ᱜᱚ ᱟᱡ ᱴᱷᱮᱱ ᱜᱮ ᱛᱟᱦᱮᱱ ᱠᱟᱱᱟ ᱛᱚ᱾ ᱛᱟᱯᱚᱨ ᱛᱟᱦᱚᱞᱮ ᱚᱱᱮ ᱯᱷᱩᱱ ᱠᱷᱚᱱᱟᱜ ᱜᱮ᱾
ᱦᱳᱭ ᱦᱳᱭ ᱴᱷᱤᱠ ᱜᱮᱵᱮᱱ ᱢᱮᱱ ᱮᱫᱟ᱾
ᱨᱚᱯᱚᱲ ᱦᱩᱭᱩᱜ ᱠᱟᱱᱟ᱾
ᱦᱳᱭ ᱦᱳᱭ ᱦᱩᱭᱩᱜ ᱠᱟᱱ ᱜᱮᱭᱟ ᱜᱚᱢᱠᱮ᱾
ᱵᱟᱯᱞᱟ ᱞᱮᱱ ᱠᱟ ᱵᱟᱯᱞᱟ ᱠᱟᱛᱮᱫ ᱦᱚᱸ ᱟᱫᱚ ᱤᱱᱟᱹ ᱦᱮᱣᱟ ᱠᱚ ᱛᱟᱦᱮᱱ ᱛᱟᱭ ᱜᱮᱭᱟ᱾
ᱦᱮᱸ
ᱢᱟᱱᱮ ᱦᱩᱭᱩᱜ ᱢᱤᱫᱴᱟᱝ ᱡᱟᱶᱟᱭ ᱛᱟᱦᱮᱱ ᱛᱩᱞᱩᱡ ᱟᱨᱚ ᱞᱮᱸᱜᱮᱧ ᱥᱮ ᱵᱷᱚᱸ ᱵᱟᱭ ᱵᱩᱡᱽ ᱫᱟᱲᱮᱭᱟᱜᱼᱟ ᱦᱟᱸᱜ ᱚᱱᱠᱟ ᱞᱮᱠᱟᱛᱮᱫᱚ ᱩᱱᱤ ᱦᱮᱣᱟ ᱞᱮᱱᱠᱷᱟᱱ ᱫᱚ
ᱦᱳᱭ ᱜᱚᱝᱠᱮ ᱴᱷᱤᱠ ᱜᱮᱵᱮᱱ ᱢᱮᱱ ᱮᱫᱟ᱾ ᱦᱮᱸ ᱛᱟᱨᱯᱚᱨ ᱜᱚᱝᱠᱮ ᱱᱚᱣᱟ ᱧᱮᱞᱚᱜ ᱠᱟᱱᱟ ᱡᱮ ᱢᱟᱱᱮ ᱢᱟᱱᱮ ᱡᱟᱶᱟᱭ ᱠᱟᱛᱮᱜ ᱥᱮ ᱵᱟᱹᱦᱩ ᱠᱟᱛᱮᱜ ᱫᱚ ᱢᱟᱱᱮ ᱡᱟᱶᱟᱭ ᱠᱟᱛᱮᱜ ᱠᱩᱲᱤ ᱜᱤᱫᱽᱨᱟᱹ ᱛᱤᱨᱮ ᱢᱳᱵᱟᱭᱤᱞ ᱛᱟᱦᱮᱸ ᱫᱚ ᱵᱟᱝ ᱱᱟᱯᱟᱭᱚᱜᱼᱟ᱾ ᱱᱚᱣᱟ ᱦᱚᱸᱠᱚ ᱞᱟᱹᱭ ᱜᱮᱭᱟ ᱵᱟᱝ?
ᱦᱩᱸ ᱦᱩᱸ ᱚᱱᱟᱛᱮ ᱠᱷᱟᱞᱤ ᱫᱚ ᱦᱟᱸᱜ ᱯᱷᱩᱱ ᱫᱚ ᱛᱟᱦᱮᱱ ᱢᱟ ᱛᱟᱦᱮᱱ ᱫᱚ ᱢᱟᱱᱮ ᱚᱱᱠᱟ ᱱᱤᱡᱮᱨ ᱮᱠᱫᱚᱢ ᱟᱭᱟᱜ ᱯᱷᱳᱱ ᱜᱮ ᱚᱱᱟᱸ ᱫᱚ
ᱦᱮᱞᱳ ᱵᱟᱝ
ᱦᱮᱸ ᱟᱞᱚ ᱛᱟᱦᱮᱱ ᱢᱟ ᱮᱱᱛᱮᱜ ᱢᱟᱱᱮ ᱵᱟᱱᱟ ᱦᱚᱲ ᱴᱷᱮᱱ ᱢᱤᱫᱴᱟᱝ ᱯᱷᱳᱱ ᱜᱮ ᱛᱟᱦᱮᱱ ᱛᱟᱹᱠᱤᱱ ᱢᱟ᱾
ᱦᱳᱭ ᱦᱳᱭ ᱴᱷᱤᱠ ᱜᱮᱵᱮᱱ ᱢᱮᱱᱫᱟ ᱜᱚᱢᱠᱮ᱾
ᱟᱫᱚ ᱵᱟᱱᱟ ᱦᱚᱲ ᱜᱮ ᱵᱮᱵᱚᱦᱟᱨ ᱫᱚᱠᱤᱱ ᱵᱮᱵᱚᱦᱟᱨ ᱢᱟ ᱵᱟᱱᱟ ᱦᱚᱲ ᱴᱷᱮᱱ ᱜᱮ ᱛᱟᱦᱮᱱ ᱢᱟ᱾ ᱥᱚᱢᱚᱭ ᱨᱮᱫᱚ ᱩᱦᱟᱹᱱᱤᱭᱟᱜ ᱥᱳᱢᱚᱭᱚᱜ ᱠᱟᱱᱟ ᱡᱚᱠᱷᱚᱱ ᱩᱱ ᱥᱚᱢᱚᱭ ᱨᱮ ᱟᱹᱱᱤᱭᱟᱜ
ᱦᱮᱞᱳ ᱜᱚᱢᱠᱮ ᱞᱟᱹᱭ ᱢᱮ᱾
ᱛᱟᱨᱯᱚᱨ ᱟᱨᱦᱚ ᱡᱚᱠᱷᱚᱡ ᱢᱟᱱᱮ ᱡᱟᱦᱟᱸᱭ ᱡᱩᱫᱤ ᱵᱟᱹᱦᱩ ᱠᱚᱲᱟᱣᱟᱜ ᱫᱚᱨᱠᱟᱨᱚᱜ ᱠᱟᱱᱟ ᱛᱟᱦᱚᱞᱮ ᱵᱟᱹᱦᱩ ᱴᱷᱮᱱ ᱡᱟᱶᱟᱭ ᱫᱚᱨᱠᱟᱨᱚᱜ ᱠᱟᱱ ᱡᱟᱶᱟᱭ ᱴᱷᱮᱱ ᱚᱱᱟ ᱢᱤᱫᱴᱟᱝ ᱵᱷᱟᱜᱤ ᱠᱤᱱ ᱵᱮᱵᱚᱦᱟᱨ ᱞᱮᱠᱷᱟᱱ ᱫᱚ ᱚᱱᱟ ᱫᱚ ᱱᱟᱯᱟᱭᱚᱜᱼᱟ᱾
ᱢᱟᱱᱮ ᱦᱮᱸ ᱥᱚᱝᱥᱟᱨ ᱵᱟᱝ ᱥᱚᱝᱥᱟᱨ ᱵᱟᱝ ᱨᱟᱹᱯᱩᱫ ᱫᱟᱲᱮᱭᱟᱜᱼᱟ᱾
ᱦᱩᱸ
ᱜᱚᱝᱠᱮ ᱟᱹᱰᱤ ᱱᱟᱯᱟᱭ ᱠᱟᱛᱷᱟ᱾ ᱟᱪᱪᱷᱟ ᱜᱚᱝᱠᱮ ᱡᱟᱦᱟᱸ ᱦᱩᱸ ᱱᱚᱣᱟ ᱧᱮᱞᱚᱜᱚᱜ ᱠᱟᱱᱟ᱾ ᱯᱨᱟᱭ ᱡᱮ ᱮᱸᱫ ᱱᱚᱣᱟ ᱵᱟᱯᱞᱟ ᱚᱲᱟᱜ ᱠᱚᱨᱮ
ᱱᱚᱣᱟ ᱢᱮᱱᱫᱟᱞᱤᱧ ᱜᱚᱢᱠᱮ ᱯᱮᱨᱟᱭ ᱡᱮ ᱵᱟᱯᱞᱟ ᱚᱲᱟᱜ ᱠᱚᱨᱮ ᱧᱮᱞᱚᱜᱚᱜᱼᱟ?
ᱦᱩᱸ
ᱡᱮ ᱢᱟᱱᱮ ᱵᱟᱹᱦᱩᱣᱟᱱ ᱠᱩᱲᱤ ᱜᱤᱫᱟᱹᱨ ᱩᱱ ᱧᱤᱨ ᱵᱟᱲᱟᱭᱟ ᱠᱚ ᱛᱟᱦᱚᱞᱮ ᱱᱚᱣᱟ ᱠᱟᱛᱷᱟ ᱫᱚ ᱪᱮᱫ ᱠᱚ ᱵᱮᱱ ᱢᱮᱱ ᱫᱟ? ᱢᱟᱱᱮ ᱵᱟᱯᱞᱟ ᱠᱚ ᱜᱚᱴᱟᱚᱜ ᱛᱟᱭᱟ ᱟᱨᱮ ᱧᱤᱨᱟ᱾
ᱚ ᱚ
ᱜᱚᱴᱟ ᱠᱚᱜ ᱛᱟᱭᱟ ᱟᱨ ᱜᱚᱴᱟ ᱵᱟᱲᱟ ᱠᱟᱛᱮ ᱧᱤᱫᱟᱹ ᱢᱟᱱ ᱢᱮᱱ ᱫᱟᱞᱤ ᱴᱩᱱᱠᱤ ᱠᱚ ᱛᱟᱦᱮᱱ ᱦᱩᱭ ᱠᱚᱜ ᱛᱟᱭ ᱟᱨ ᱧᱤᱫ ᱪᱮᱫ ᱵᱮᱱ ᱮᱫᱟ ᱱᱚᱣᱟ ᱵᱟᱨᱮ ᱛᱮ?
ᱦᱩᱸᱻᱦᱩᱸ ᱚᱱᱟ ᱦᱚᱸ ᱪᱮᱫ ᱵᱮᱱ ᱢᱮᱱᱟ ᱡᱷᱚᱛᱚ ᱜᱮᱛᱚ ᱚᱸᱰᱮ ᱩᱱᱤ ᱵᱟᱭ ᱵᱩᱡ ᱟᱠᱟᱫᱟ ᱡᱮ